ᱦᱮᱞᱳ
ᱡᱚᱦᱟᱨ ᱜᱮ ᱫᱟᱫᱟ ᱦᱮᱸ ᱪᱮᱫ ᱞᱮᱠᱟ ᱢᱮᱱᱟᱜ ᱵᱟᱲᱟ ᱢᱮᱭᱟ?
ᱦᱩᱸ ᱵᱮᱥ ᱜᱮ ᱟᱢᱜᱮ ᱪᱮᱫ ᱞᱮᱠᱟ?
ᱵᱷᱟᱹᱞᱤ ᱢᱟ ᱱᱟᱯᱟᱭ ᱜᱮ ᱢᱤᱱᱟᱹᱧ ᱦᱟᱛᱟᱲᱟ᱾
ᱦ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ ᱟᱨ
ᱚᱲᱟᱜ ᱨᱮᱱ ᱦᱚᱸ ᱚᱸ ᱟᱯᱟᱛᱚᱛᱚ ᱢᱚᱡᱽ ᱵᱟᱲᱟᱜᱮ ᱢᱮᱱᱟᱜ ᱠᱚᱣᱟ ᱱᱟᱦᱟᱜ ᱟᱫᱚ ᱠᱤᱪᱷᱩ ᱫᱤᱱ ᱠᱷᱚᱱ ᱵᱟᱭ ᱫᱟᱜ ᱵᱟᱲᱟ ᱟᱠᱟᱫ ᱛᱮ ᱛᱷᱚᱲᱟ ᱜᱟᱱ ᱜᱚᱨᱚᱢ ᱛᱮ ᱥᱚᱨᱤᱨ ᱠᱚ ᱢᱚᱸᱡᱽ ᱵᱟᱝ ᱵᱩᱡᱷᱟᱹᱣ ᱵᱟᱲᱟᱜ ᱠᱟᱱᱟ ᱟᱫᱚ ᱨᱩᱣᱟᱹ ᱫᱚ ᱵᱟᱞᱮ ᱨᱩᱣᱟᱹᱜ ᱠᱟᱱᱟ ᱵᱚᱞᱮ ᱛᱷᱳᱬᱟ ᱦᱚᱲᱢᱚ ᱜᱮ ᱛᱷᱚᱲᱟ ᱢᱚᱡᱽ ᱵᱟᱝ ᱵᱩᱡᱷᱟᱹᱜ ᱠᱟᱱᱟ ᱮᱱᱹ ᱤᱱᱟᱹᱜ ᱜᱮ ᱫᱟᱜ ᱠᱚᱫᱚ ᱪᱮᱫ ᱞᱮᱠᱟᱱᱟᱜ ᱯᱟᱪᱮᱫ ᱡᱟᱹᱲᱤᱭᱮᱜ ᱠᱟᱱᱟᱭ ᱠᱚᱴᱷᱤᱱ ᱜᱮ ᱡᱟᱹᱱᱤᱡ?
ᱦᱩᱸ ᱦᱩᱸ ᱫᱚᱢᱮ ᱫᱟᱜ ᱡᱟᱹᱲᱤ ᱦᱩᱭᱩᱜ ᱠᱟᱱᱟ ᱦᱚᱞᱟ ᱢᱟᱟᱦᱫᱷᱮᱨ ᱠᱷᱚᱡ᱾
ᱟᱞᱮ ᱥᱮᱫ ᱢᱟ ᱫᱟᱜ ᱜᱮ ᱵᱟᱹᱱᱩᱜᱼᱟ᱾ ᱫᱟᱜ ᱵᱟᱝ ᱚᱵᱷᱟᱵ ᱛᱮ ᱮᱨ ᱟᱯᱷᱚᱨ ᱠᱚᱦᱚᱸ ᱛᱟᱭᱱᱚᱢ ᱟᱠᱟᱱᱟ ᱱᱤᱛ ᱦᱚᱸ ᱟᱹᱣᱨᱤ ᱞᱮ ᱥᱩᱨᱩᱭᱟ᱾
ᱚ ᱟᱫᱚ ᱤᱭᱟᱹ ᱛᱮᱦᱤᱧ ᱵᱟᱭ ᱫᱟᱜ ᱫᱟ?
ᱵᱟᱝᱟᱜ ᱜᱮ ᱵᱟᱭ ᱫᱟᱜ ᱟᱠᱟᱫ ᱟᱞᱮ ᱥᱮᱫ᱾
ᱪ
ᱟᱨ ᱮᱨ ᱟᱯᱷᱚᱨ ᱠᱚ ᱛᱤᱱᱟᱹᱜ ᱥᱟᱺᱜᱤᱧ ᱞᱟᱦᱟ ᱠᱮᱫ ᱯᱮ ᱡᱟᱹᱱᱤᱡ?
ᱟ ᱟᱞᱮ ᱫᱚ ᱱᱮᱥ ᱫᱚ ᱪᱟᱥ ᱫᱚ ᱟᱞᱮ ᱫᱚ ᱪᱟᱥ ᱫᱚ ᱠᱷᱩᱵ ᱠᱚᱢ ᱜᱮᱞᱮ ᱠᱚᱨᱟᱣᱟ᱾
ᱟᱪᱪᱷᱟ ᱟᱪᱪᱷᱟ
ᱦᱮᱸ ᱟᱫᱚ ᱢᱮᱱᱟᱜ ᱠᱚᱣᱟ ᱟᱨᱚ ᱟᱫᱚ ᱟᱯᱷᱚᱨ ᱫᱚᱠᱩ ᱢᱛ ᱛᱚᱞᱟ ᱜᱤ ᱜᱤᱰᱤ ᱵᱟᱲᱟ ᱦᱩᱭᱟᱠᱟᱱᱟ ᱱᱚᱜᱚᱭ ᱫᱟᱜ ᱮᱦᱚᱵ ᱟᱠᱟᱱ ᱛᱮ ᱠᱚ
ᱫᱚ ᱵᱟᱯᱮ ᱪᱟᱥ ᱵᱟᱲᱟᱭᱟ᱿
ᱯᱚᱥᱚᱵ ᱠᱚᱫᱚ ᱦᱮᱸ ᱯᱷᱚᱥᱚᱞ ᱠᱚᱫᱚ ᱤᱭᱟᱹ ᱪᱮᱫ ᱠᱚ ᱢᱮᱛᱟᱜᱼᱟ ᱚᱱᱟ ᱦᱩᱸ
ᱦᱚᱛᱚᱫ ᱞᱟᱜᱟᱣ ᱢᱮᱱᱟᱜᱼᱟ᱾
ᱟᱪᱪᱷᱟ
ᱛᱟᱯᱚᱨ ᱟᱲᱟᱜ ᱦᱮᱸ ᱟᱲᱟᱜ ᱠᱷᱟᱰᱟ ᱟᱲᱟᱜ᱾
ᱦᱚᱸ ᱟᱞᱮ ᱱᱚᱛᱮ ᱫᱚ ᱡᱮᱢᱚᱱ ᱱᱤᱛᱚᱜ ᱫᱚ ᱱᱟᱦᱟᱜ ᱵᱮᱸᱜᱟᱲ ᱠᱚ ᱦᱩᱭ ᱟᱠᱟᱱᱟ ᱪᱟᱥ ᱛᱟᱦᱮᱨ ᱠᱟᱨᱞᱟ ᱡᱷᱤᱸᱜᱟᱹ ᱯᱚᱴᱚᱞ ᱱᱚᱣᱟ ᱠᱚᱫᱚ ᱦᱟᱸᱜ ᱰᱟᱴᱷᱟ ᱱᱚᱣᱟ ᱠᱚ ᱱᱟᱜ ᱦᱟᱸᱜ ᱠᱟᱸᱪᱟ ᱥᱚᱵᱽᱡᱤ ᱪᱟᱥ ᱦᱩᱭ ᱵᱟᱲᱟᱜ ᱠᱟᱱᱟ ᱟᱯᱟᱛᱚᱛᱚ ᱢᱮᱱᱟᱜ ᱦᱟᱛᱟᱲ ᱜᱮᱭᱟ᱾
ᱚ
ᱟᱫᱚ ᱟᱞᱮ ᱢᱟ ᱩᱞ ᱫᱤᱥᱟᱹᱢ ᱨᱮ ᱠᱟᱱᱟᱹᱧ ᱱᱟᱦᱟᱸᱜ ᱩᱞ ᱦᱚᱸ ᱵᱷᱟᱜᱤ ᱜᱮᱞᱮ ᱡᱚᱢ ᱵᱟᱲᱟ
ᱟᱪᱪᱷᱟ ᱟᱪᱪᱷᱟ ᱟᱪᱪᱷᱟ ᱤᱧᱟᱹᱜ ᱤᱧᱟᱹᱜ ᱨᱚᱲ ᱛᱚ ᱥᱟᱯᱷᱟᱜ ᱜᱮ ᱟᱸᱡᱚᱢᱚᱜ ᱠᱟᱱᱟ ᱥᱮ?
ᱵᱟᱹᱧ ᱟᱸᱡᱚᱢᱮᱫ ᱠᱟᱱᱟ ᱱᱟᱦᱟᱸᱜ ᱤᱧᱟᱹᱜ ᱨᱚᱲᱮᱢ ᱟᱸᱡᱚᱢ ᱧᱟᱢᱮᱫ ᱠᱟᱱᱟ ᱥᱮ ᱵᱟᱝ ᱢᱮᱱᱠᱮᱜ ᱟᱹᱧ ᱟᱯᱮ ᱱᱟᱠᱷᱟ ᱩᱞ ᱢᱮᱱᱟᱜᱼᱟ ᱟᱥᱮ ᱵᱟᱝ?
ᱦᱩᱸ ᱟᱞᱮ ᱱᱟᱠᱷᱟ ᱫᱚ ᱦᱮᱸ ᱩᱞ ᱫᱟᱨᱮ ᱠᱚᱫᱚ ᱢᱮᱱᱟᱜ ᱜᱮᱭᱟ᱾ ᱟᱫᱚ ᱚᱱᱠᱟ ᱥᱮ ᱮᱠᱴᱟ ᱫᱚ ᱵᱟᱹᱪᱩᱜᱼᱟ ᱛᱚ ᱢᱮᱱᱟᱜᱼᱟ᱾
ᱦᱮᱸ ᱡᱚᱢ ᱱᱟᱹᱢᱟᱹᱭᱚᱜ ᱞᱮᱠᱟ ᱫᱚ ᱢᱮᱱᱟᱜ ᱜᱮᱭᱟ ᱵᱟᱝᱟ?
ᱦᱳᱭ ᱦᱳᱭ
ᱦᱮᱸ ᱟᱨ ᱛᱟᱦᱞᱮ ᱛᱤᱦᱤᱧ ᱜᱟᱯᱟ ᱫᱚ ᱚᱲᱟᱜ ᱠᱚᱨᱮ ᱫᱚ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ?
ᱠᱟᱹᱢᱤ ᱠᱚᱫᱚ ᱱᱚᱼᱚᱭ ᱫᱟᱜ ᱡᱟᱹᱲᱤᱭ ᱮᱫᱟ ᱛᱚ᱾ ᱠᱟᱹᱢᱤ ᱠᱟᱹᱢᱤ ᱪᱮᱫ ᱮᱢ ᱠᱚᱨᱟᱣᱟ ᱥᱮ ᱵᱟᱝ ᱠᱷᱮᱛ ᱠᱚ ᱦᱮᱲᱮᱛ? ᱡᱟᱦᱟᱸᱭ ᱠᱚ ᱢᱮᱱᱟᱜ ᱛᱟᱠᱚᱣᱟ ᱩᱱᱠᱩ ᱜᱮ ᱟᱫᱚ ᱱᱚᱜᱼᱚᱭ ᱫᱟᱜ ᱮᱫ ᱛᱷᱳᱲᱟ ᱟᱯᱷᱚᱨ ᱠᱚᱠᱚ ᱜᱮ ᱛᱚᱞᱟ ᱠᱚ ᱦᱩᱭᱩᱜ ᱜᱮᱭᱟ
ᱟᱪᱪᱷᱟ ᱟᱪᱪᱷᱟ
ᱦᱩᱸ
ᱛᱟᱦᱚᱞᱮ ᱤᱭᱟᱹ ᱥᱤᱫᱩ ᱠᱟᱹᱱᱦᱩ ᱫᱚ ᱦᱮᱡ ᱦᱤᱡᱩᱜ ᱠᱟᱱᱟ᱾
ᱦᱮᱸ ᱥᱤᱫᱩ ᱠᱟᱹᱦᱱᱩ ᱛᱤᱨᱤᱥᱮ ᱡᱩᱱ ᱱᱟᱦᱟᱸᱜ ᱛᱤᱭᱟᱹᱜᱚᱜ ᱠᱟᱱᱟ ᱡᱩᱱ ᱢᱟᱦᱟᱸ ᱨᱮ ᱟᱫᱚ ᱟᱯᱮ ᱚᱱᱛᱮ ᱫᱚ ᱪᱮᱫ ᱞᱮᱠᱟ ᱠᱚ ᱯᱟᱞᱚᱱ ᱵᱟᱲᱟᱭᱟ ᱦᱟᱸᱜ?
ᱟᱢ ᱥᱮᱫ ᱫᱚ ᱟᱞᱮ ᱥᱮᱫ ᱫᱚ ᱢᱟᱱᱮ ᱢᱤᱫᱴᱮᱱ ᱟᱛᱳ ᱢᱮᱱᱟᱜᱼᱟ ᱚᱱᱟ ᱟᱛᱳ ᱨᱮᱜᱮ ᱛᱷᱳᱲᱟ ᱢᱚᱸᱡᱽ ᱜᱮᱠᱚ ᱠᱚᱨᱟᱣ ᱛᱮ
ᱟᱪᱪᱷᱟ ᱟᱪᱪᱷᱟ
ᱦᱮᱸ ᱟᱞᱮ ᱟᱛᱳ ᱨᱮᱫᱚ ᱮᱢᱱᱤ ᱪᱮᱫ ᱞᱮᱠᱟ ᱥᱤᱞᱯᱮᱞ ᱚᱱᱠᱟ ᱜᱮᱠᱚ ᱠᱚᱨᱟᱣᱟ᱾ ᱟᱨ ᱢᱤᱫᱴᱮᱡ ᱟᱛᱳ ᱢᱮᱱᱟᱜᱼᱟ ᱚᱸᱰᱮ ᱛᱚ ᱮᱠᱫᱚᱢ ᱵᱚᱞ ᱮᱱᱮᱡ ᱠᱚᱦᱚᱸ ᱦᱩᱭᱩᱜᱼᱟ᱾
ᱟᱪᱪᱷᱟ ᱟᱪᱪᱷᱟ
ᱦᱳᱭ
ᱟᱪᱪᱷᱟ ᱟᱯᱮ ᱚᱱᱟ ᱱᱟ ᱼᱠᱷᱟ ᱡᱟᱦᱟᱸ ᱚᱨᱜᱮᱥᱴᱟᱨ ᱯᱨᱳᱨᱟᱢ ᱪᱷᱟᱹᱯᱨᱤ ᱮᱱᱮᱡ ᱠᱚᱦᱚᱸ ᱦᱩᱭ ᱵᱟᱲᱟᱜ ᱜᱮᱭᱟ ᱱᱟᱦᱟᱸᱜ ᱱᱚᱣᱟ ᱥᱤᱫᱩᱼᱠᱟᱹᱦᱱᱩ ᱦᱩᱞ ᱢᱟᱦᱟᱸ ᱨᱮ?
ᱵᱟ ᱵᱟᱝ ᱱᱚᱛᱮ ᱫᱚ ᱵᱟᱝ ᱦᱩᱭᱩᱜᱼᱟ ᱟᱨ ᱮᱢᱱᱤ ᱵᱮᱥᱤ ᱱᱟᱭᱤᱴ ᱯᱨᱳᱜᱨᱟᱢ ᱠᱚᱫᱚ ᱵᱟᱝ ᱦᱩᱭᱩᱜᱼᱟ᱾ ᱟᱵᱚ ᱦᱚᱲ ᱠᱚᱣᱟᱜ ᱫᱚ ᱠᱷᱟᱥᱠᱟᱨ ᱫᱤᱠᱩ ᱠᱚᱣᱟᱜ ᱜᱮ ᱦᱩᱭᱩᱜ ᱠᱷᱟᱡ ᱦᱩᱭᱩᱜᱼᱟ᱾
ᱟᱫᱷᱚᱢ ᱟᱫᱚᱢ ᱡᱟᱭᱜᱟ ᱨᱮ ᱱᱚᱝᱠᱟ ᱦᱚᱸ ᱟᱸᱡᱚᱢ ᱟᱠᱟᱱᱟ ᱵᱟᱝᱢᱟ ᱥᱤᱫᱩ ᱠᱟᱹᱦᱱᱩᱣᱟᱜ ᱡᱟᱦᱟᱸ ᱯᱚᱨᱚᱵᱽ ᱞᱮᱠᱟᱱ ᱫᱤᱱ ᱨᱮ ᱟᱸᱡᱚᱢᱚᱜ ᱠᱟᱱᱟ ᱪᱷᱟᱹᱯᱨᱤ ᱚᱨᱜᱮᱥᱴᱟᱨ ᱯᱨᱳᱜᱨᱟᱢ ᱠᱚᱦᱚᱸ ᱟᱭᱢᱟ ᱟᱭᱢᱟ ᱡᱟᱭᱜᱟ ᱨᱮᱠᱚ ᱞᱟᱹᱭ ᱵᱟᱲᱟᱭᱟ ᱾ ᱟᱫᱚ ᱟᱞᱮ ᱱᱚᱛᱮ ᱦᱚᱸᱼᱼ ᱠᱤᱪᱷᱩ ᱡᱟᱭᱜᱟ ᱨᱮ ᱚᱱᱠᱟ ᱞᱟᱦᱟ ᱯᱟᱹᱦᱤᱞ ᱦᱩᱭ ᱵᱟᱲᱟᱜ ᱠᱟᱱ ᱛᱟᱦᱮᱸᱱ ᱜᱮᱭᱟ, ᱟᱫᱚ ᱟᱫᱚ ᱦᱩᱭ ᱦᱩᱭᱼᱼ ᱚᱱᱟ ᱛᱮᱜᱮ ᱯᱚᱨᱮ ᱫᱚ ᱱᱟᱦᱟᱸᱜ ᱠᱚ ᱵᱷᱟᱜᱟᱣ ᱞᱮᱠᱟᱣ ᱠᱟᱱᱟ ᱱᱚᱝᱠᱟ ᱠᱟᱛᱷᱟ ᱵᱟᱛᱨᱟ ᱠᱚ, ᱟᱛᱳ ᱯᱚᱞᱟ ᱴᱚᱞᱟ ᱠᱚᱨᱮ ᱦᱟᱸᱜᱼᱼ ᱯᱟᱥᱱᱟᱣ ᱵᱟᱲᱟᱭᱱᱟ ᱡᱮ, ᱚᱱᱟ ᱫᱚ ᱩᱪᱤᱛ ᱵᱟᱝᱟᱜ ᱠᱟᱱ ᱜᱮᱭᱟ ᱟᱫᱚ ᱚᱱᱟ ᱞᱮᱠᱟᱛᱮ ᱦᱟᱸᱜ ᱟᱥᱛᱮ ᱟᱥᱛᱮ ᱫᱚᱼᱼ ᱦᱩᱭ ᱵᱟᱲᱟᱭᱮᱱ ᱜᱮᱭᱟ ᱡᱮ ᱱᱤᱛᱚᱜ ᱫᱚᱠᱚ ᱛᱷᱤᱨ ᱦᱟᱹᱯᱤᱣ ᱟᱠᱟᱱᱟ ᱚᱱᱠᱟᱱᱟᱜ ᱫᱚ ᱵᱟᱠᱚ ᱠᱚᱨᱟᱣ ᱵᱟᱲᱟᱭᱮᱫ ᱠᱟᱱ ᱜᱮᱭᱟ ᱱᱤᱛᱚᱜ ᱫᱚ ᱠᱷᱟᱹᱞᱤ ᱡᱟᱦᱟᱸ ᱫᱚ ᱢᱚᱸᱡᱽᱼᱼ ᱧᱩᱣᱟᱜ ᱠᱚ, ᱢᱤᱫ ᱵᱟᱨ ᱠᱟᱛᱷᱟ ᱦᱚᱲ ᱪᱮᱛᱟᱣᱱᱟ ᱱᱚᱝᱠᱟᱱᱟᱜ ᱠᱤᱪᱷᱩ ᱜᱮᱠᱚ ᱠᱚᱨᱟᱣ ᱮᱫᱟ ᱾
ᱦᱩᱸ ᱦᱳᱭ ᱦᱳᱭ ᱦᱳᱭ, ᱚᱱᱟ ᱫᱚ ᱫᱚ ᱚᱱᱟ ᱡᱮᱨᱚᱠᱚᱢ ᱪᱟᱹᱞᱩᱜ ᱠᱟᱱᱟ ᱵᱟᱝ ᱟᱫᱚ ᱵᱷᱤᱰᱤᱭᱳ ᱠᱚᱜᱮ ᱧᱮᱞ ᱵᱟᱲᱟ ᱦᱩᱭ ᱠᱟᱱᱟ ᱾ ᱚᱱᱠᱟᱱ ᱡᱟᱭᱜᱟ ᱛᱚ ᱮ ᱚᱠᱟ ᱠᱚᱨᱮ ᱦᱩᱭᱩᱜ ᱠᱟᱱᱟ ᱛᱚ ᱵᱟᱲᱟᱭ ᱵᱟᱹᱪᱷᱩᱜᱼᱟ ᱾ ᱛᱚ ᱚᱱᱠᱟ ᱫᱚ ᱦᱩᱭ ᱫᱚ ᱩᱪᱤᱛ ᱵᱟᱝ ᱠᱟᱱᱟ ᱾
ᱥᱮ ᱢᱟ ᱵᱚᱴᱮ ᱠᱟᱝ ᱜᱮ, ᱮᱠᱫᱚᱢ ᱮᱠᱫᱚᱢ ᱾
ᱟ ᱛᱟᱵᱚᱨᱮ ᱵᱷᱤᱰᱤᱭᱳ ᱨᱮ ᱠᱩ, ᱥᱳᱥᱟᱞ ᱢᱤᱰᱤᱭᱟ ᱨᱮᱠᱚ ᱟᱲᱟᱜ ᱟᱫᱟ ᱟᱠᱣᱟᱜᱼᱼ ᱚᱱᱮ ᱤᱭᱩᱴᱤᱭᱩᱵᱽ ᱦᱚᱛᱮᱡ ᱛᱮ, ᱥᱮ ᱥᱳᱥᱟᱞ ᱢᱤᱰᱤᱭᱟ ᱨᱮ ᱠᱤᱪᱷᱩ ᱤᱱᱠᱟᱢᱼᱼ ᱦᱚᱛᱮ ᱛᱮ ᱟᱫᱚ ᱚᱱᱟ ᱫᱚ ᱢᱤᱫᱴᱮᱱ ᱵᱷᱟᱜᱤᱭᱟᱜ ᱡᱩᱫᱤ ᱠᱚ ᱟᱲᱟᱜᱟᱠᱚ ᱴᱷᱤᱠ ᱜᱮᱭᱟ ᱟᱫᱚ ᱱᱤᱭᱟᱹ ᱫᱚ ᱮᱢᱚᱱ ᱠᱚ ᱟᱲᱟᱜ ᱮᱫᱟᱼᱼ ᱟᱵᱚ ᱥᱟᱱᱛᱟᱞ ᱥᱚᱢᱟᱡᱽ ᱨᱮᱭᱟᱜ ᱤᱭᱟᱹᱜ ᱠᱟᱱᱟ ᱵᱟᱝ ᱾
ᱦᱩᱸ ᱦᱩᱸ ᱮᱠᱫᱚᱢ ᱮᱠᱫᱚᱢ ᱚᱱᱠᱟ ᱛᱮᱫᱚ ᱱᱟᱦᱟᱜ ᱛᱷᱚᱲᱟ ᱜᱟᱱ ᱦᱳᱞᱮᱣ ᱟᱵᱚ ᱜᱮᱵᱚᱱ ᱛᱟᱭᱱᱚᱢᱚᱜ ᱠᱟᱱᱟ ᱟᱵᱚ ᱛᱮ ᱵᱟᱝᱟ ᱜᱮᱼᱼ
ᱦᱳᱭ ᱦᱳᱭ
ᱟᱨᱦᱚᱸ ᱫᱟᱨᱟᱭ ᱠᱟᱱ ᱫᱤᱱ ᱨᱮ ᱟᱵᱚ ᱠᱚᱨᱮᱱ ᱜᱮ ᱡᱟᱦᱟᱸᱭ ᱵᱚᱥ ᱵᱩᱫᱟᱹ ᱠᱚ ᱦᱟᱸᱜ ᱠᱚ ᱡᱟᱱᱟᱢ ᱦᱤᱡᱩᱜᱼᱟ ᱩᱱᱠᱩᱼᱼ ᱠᱚ ᱧᱮᱞᱟ, ᱛᱚ ᱩᱱᱠᱩ ᱠᱚ ᱢᱮᱱᱟ ᱚᱱᱟᱜᱮ ᱦᱟᱸᱜ ᱠᱚ ᱥᱮᱬᱟᱭ ᱫᱚ ᱩᱱᱠᱩ ᱢᱟᱠᱚ ᱢᱮᱱᱟ ᱦᱮᱸ ᱱᱚᱝᱠᱟ ᱜᱮ ᱟᱞᱮᱼᱼ ᱫᱚ ᱮ ᱦᱩᱞ ᱢᱟᱦᱟ ᱠᱚᱨᱮ ᱫᱚ ᱱᱚᱝᱠᱟ ᱜᱮ ᱟᱵᱼᱼ ᱯᱟᱞᱚᱱ ᱵᱟᱲᱟᱭ ᱦᱩᱭᱩᱜᱼᱟ, ᱱᱚᱝᱠᱟ ᱜᱮ ᱱᱟᱦᱟᱜ ᱮᱱᱮᱡ ᱠᱚ ᱥᱟᱯᱲᱟᱣ ᱵᱟᱲᱟᱭ ᱦᱩᱭᱩᱜᱼᱟ ᱱᱚᱝᱼᱻ ᱠᱟᱜᱮ ᱮᱱᱮᱡ ᱨᱟᱹᱥᱠᱟᱹᱜ ᱵᱟᱲᱟ ᱦᱩᱭᱩᱜᱼᱟ ᱧᱩᱭ ᱦᱩᱭᱩᱜᱼᱟ, ᱟᱵᱚ ᱚᱱᱮ ᱚᱱᱠᱟᱼᱼ ᱛᱟᱸᱦᱮᱱ ᱛᱟᱠᱚᱣᱟ ᱵᱚᱦᱚᱜ ᱨᱮ ᱱᱟᱦᱟᱜ ᱩᱱᱠᱩ ᱦᱚᱸ ᱥᱮᱵᱽ ᱠᱟᱛᱮᱫ, ᱟᱫᱚ ᱯᱚᱨᱮ ᱦᱤᱞᱳᱜ ᱨᱮ ᱱᱟᱦᱟᱜ ᱵᱚᱝᱥᱚᱼᱼ ᱯᱚᱨᱚᱢᱯᱚᱨᱟ ᱱᱟᱜ ᱤᱱᱟᱹ ᱠᱟᱹᱢᱤ ᱦᱚᱨᱟ ᱜᱮ ᱟᱫᱚ ᱛᱟᱦᱮᱸ ᱩᱛᱟᱹᱨᱚᱜᱼᱟ ᱟᱫᱚ ᱯᱚᱨᱮ ᱦᱤᱞᱳᱜ ᱡᱟᱦᱟᱸᱭ ᱢᱤᱫ ᱦᱚᱲ ᱟᱹᱠᱤᱞᱟᱱ ᱦᱚᱲᱮ ᱢᱮᱛᱟ ᱠᱚᱣᱟᱼᱼ ᱡᱮ ᱱᱚᱣᱟ ᱢᱟ ᱠᱷᱤᱨᱛᱤ ᱢᱟ ᱠᱚᱨᱟᱣ ᱢᱟ ᱵᱟᱝ ᱠᱟᱱ ᱟᱵᱚᱣᱟᱜ ᱨᱮᱫᱚ ᱵᱟᱝ ᱜᱟᱱᱚᱜᱼᱟ ᱱᱚᱣᱟ ᱠᱚᱨᱟᱣ ᱫᱚ ᱵᱷᱩᱞ ᱜᱮᱭᱟ, ᱟᱫᱚ ᱩᱱ ᱥᱚᱢᱚᱭᱼᱼ ᱡᱮ ᱱᱟᱜ ᱩᱱᱠᱩ ᱠᱚ ᱢᱮᱛᱟᱭᱟ, ᱟᱢ ᱤᱧᱮᱢ ᱥᱤᱠᱷᱟᱹ ᱟᱹᱫᱤᱧᱟ ᱤᱧ ᱜᱚᱲᱚᱢ ᱵᱤᱫᱟᱹᱞ ᱠᱷᱚᱱ ᱱᱚᱣᱟᱧ ᱧᱮᱞ ᱟᱹᱜᱩ ᱟᱠᱟᱫᱟ ᱟᱨ ᱱᱤᱛᱚᱜ ᱦᱚᱴᱟᱛᱼᱼ ᱛᱮᱢ ᱢᱟᱱᱟᱣ ᱫᱤᱧᱟ ᱱᱚᱜᱼᱚ ᱱᱚᱰᱮ ᱦᱟᱸ ᱟᱨᱦᱚᱸ ᱵᱚᱠᱟ ᱦᱟᱸᱜ ᱵᱚᱱ ᱵᱮᱱᱟᱜ ᱠᱟᱱᱟ ᱾ ᱥᱮ ᱵᱟᱝᱟ?
ᱦᱩᱸ
ᱟᱫᱚ ᱚᱱᱟᱛᱮ ᱛᱤᱦᱤᱧ ᱜᱟᱯᱟ ᱵᱷᱤᱛᱨᱤ ᱨᱮ ᱱᱚᱣᱟ ᱦᱚᱸ ᱠᱟᱛᱷᱟ ᱠᱟᱱ ᱜᱮᱭᱟ ᱟᱵᱚ ᱠᱚᱜᱮ ᱥᱩᱥᱟᱹᱨ ᱫᱚ ᱞᱟᱹᱠᱛᱤ ᱾ ᱠᱟᱱᱟ ᱟᱵᱚ ᱠᱚᱜᱮ ᱱᱟᱦᱟᱜ ᱧᱮᱞ ᱡᱩᱛ ᱫᱚ ᱞᱟᱹᱠᱛᱤ ᱠᱟᱱᱟ, ᱛᱮᱦᱤᱧ ᱜᱟᱯᱟ ᱠᱷᱚᱱᱜᱮ ᱚᱱᱟ ᱠᱚ ᱵᱟᱝᱼᱼ ᱪᱟᱹᱞᱩᱭᱟ ᱵᱚᱱ ᱚᱱᱟᱜᱮ ᱵᱚᱱᱫᱚ ᱠᱚ ᱛᱟᱸᱦᱮᱱᱟ ᱛᱮ ᱡᱟᱦᱟᱸ ᱫᱚ ᱵᱟᱹᱲᱤᱡᱟᱜ ᱠᱟᱹᱢᱤ ᱠᱚ ᱮ ᱪᱷᱟᱹᱯᱨᱤ ᱰᱮᱱᱮᱥᱼᱼ ᱠᱚ ᱥᱮ ᱚᱨᱜᱮᱥᱴᱟᱨ ᱠᱚ ᱱᱚᱣᱟ ᱠᱚ ᱱᱤᱛ ᱠᱷᱚᱱ ᱡᱩᱫᱤ ᱵᱚᱱᱼᱼ ᱚ ᱩᱠᱩ ᱨᱮᱵᱚᱱ ᱫᱚᱦᱚ ᱠᱟᱜᱼᱟ, ᱥᱮ ᱵᱟᱨᱚᱱ ᱨᱮ ᱛᱟᱸᱦᱮᱱᱟ ᱛᱟᱦᱚᱞᱮ ᱛᱚ ᱱᱟᱜ ᱢᱚᱡᱚᱜᱼᱟ ᱾
ᱦᱩᱸᱻ
ᱟᱨᱮ ᱟᱫᱚ ᱱᱚᱛᱮ ᱦᱚᱸ ᱞᱟᱦᱟ ᱫᱚᱠᱚ ᱠᱚᱨᱟᱣ ᱵᱟᱲᱟᱭᱮᱫ ᱠᱟᱱ ᱛᱟᱦᱮᱸᱫ ᱜᱮᱭᱟ ᱵᱟᱝᱟ ᱫᱚ ᱵᱟᱝ ᱦᱟᱨᱫᱚ ᱢᱟᱱᱟᱜ ᱦᱩᱭᱩᱜ ᱜᱮᱭᱟ, ᱟᱫᱚ ᱱᱤᱼᱼ ᱱᱤᱛᱚᱜ ᱫᱚ ᱱᱟᱜ ᱛᱷᱚᱲᱟ ᱠᱳᱼᱼ ᱴᱷᱤᱠ ᱴᱷᱟᱠ ᱵᱟᱲᱟᱣ ᱟᱠᱟᱱᱟ ᱱᱟᱜ, ᱟᱸᱡᱚᱢ ᱵᱟᱲᱟ ᱨᱮ ᱥᱮ ᱵᱟᱰᱟᱭ ᱵᱟᱲᱟ ᱨᱮᱦᱚᱸ ᱵᱩᱡᱷᱟᱹᱜ ᱠᱟᱱᱟ ᱡᱮ ᱱᱤᱭᱟᱹ ᱵᱟᱨ ᱫᱚ ᱵᱟᱝ ᱱᱤᱭᱟᱹ ᱵᱟᱨ ᱫᱚ ᱢᱚᱸᱡᱽᱼᱼ ᱢᱚᱸᱡᱽ ᱛᱤᱜᱤ, ᱟᱨ ᱟᱞᱮ ᱱᱚᱛᱮ ᱱᱟᱦᱟᱜ ᱠᱤᱪᱷᱩᱴᱤ ᱱᱟᱦᱟᱜ ᱡᱟᱦᱟᱸ ᱛᱮᱠᱚ ᱛᱟᱦᱮᱸ ᱠᱟᱱᱟ ᱧᱮᱞᱼᱼ ᱵᱟᱲᱟ ᱠᱮᱫᱟ ᱚᱠᱟ ᱠᱚᱨᱮ ᱦᱟᱸᱜ ᱢᱮᱞᱟ ᱪᱷᱟᱛᱟ ᱠᱚᱠᱚ ᱦᱩᱭ ᱵᱟᱲᱟ ᱚᱪᱚᱭᱟ, ᱛᱟᱦᱮᱸᱜᱼᱟ, ᱛᱚ ᱩᱱᱠᱩ ᱠᱚᱦᱚᱸ ᱱᱤᱛᱚᱜᱼᱼ ᱛᱷᱚᱲᱟ ᱠᱟᱹᱴᱤᱡ ᱠᱚ ᱚᱱᱟ ᱠᱚᱫᱚ ᱠᱚ ᱤᱭᱟᱹᱣ ᱟᱠᱟᱜ ᱦᱟᱸᱜ ᱛᱮᱠ ᱟᱠᱟᱜ-ᱟ ᱠᱚ ᱵᱟᱠᱚ ᱠᱚᱨᱟᱣ ᱮᱫᱟ᱾ ᱚᱝᱠᱟ ᱦᱩᱭ ᱟᱠᱟᱱᱟ ᱟᱫᱚ ᱡᱟᱠ ᱱᱚᱝᱠᱟ ᱦᱩᱭ ᱞᱮᱱᱠᱷᱟᱱ ᱜᱮ ᱵᱷᱟᱜᱤ ᱥᱮ ᱪᱮᱫ?
ᱦᱳᱭ
ᱦᱩᱭ ᱫᱟᱲᱮᱭᱟᱜ-ᱟ ᱵᱷᱩᱞ ᱵᱚᱥᱚᱛᱚ ᱟᱭᱢᱟ ᱠᱤᱪᱷᱩ ᱵᱚᱱ ᱠᱟᱹᱢᱤ ᱜᱮᱭᱟ ᱢᱟᱱᱩᱥ ᱢᱟᱛᱨᱚ ᱨᱤᱜᱤ ᱵᱷᱩᱞ ᱦᱩᱭᱩᱜ-ᱟ ᱱᱟᱦᱟᱜ, ᱟᱫᱚ ᱵᱩᱡᱷᱟᱹᱣ ᱠᱟᱛᱮ ᱡᱮᱱᱚ ᱵᱚᱱ ᱥᱩᱥᱟᱹᱨ ᱢᱟ ᱵᱩᱡᱷᱟᱹᱣ ᱠᱟᱛᱮ ᱡᱮᱱᱚ ᱵᱩᱱ ᱡᱩᱛ ᱢᱟ ᱥᱮ ᱪᱮᱫ?
ᱦᱮᱸ
ᱚᱱᱟ ᱦᱩᱭᱩᱜ ᱠᱟᱱᱟ ᱵᱤᱥᱚᱭ ᱴᱟᱫᱚ᱾ ᱟᱫᱚ ᱟᱞᱮ ᱥᱮᱫ ᱢᱟ ᱱᱟᱦᱟᱜ ᱮᱨ ᱟᱯᱷᱚᱨ ᱦᱚᱸ ᱫᱮᱨᱤᱠᱟᱱ ᱠᱷᱟᱹᱛᱤᱨ ᱛᱮ ᱱᱤᱛᱚᱜ ᱢᱟᱞᱮ ᱡᱤᱨᱟᱹᱣ ᱟᱠᱟᱱ ᱟᱯᱮ ᱢᱟ
ᱟᱹᱣᱨᱤ ᱱᱚᱛᱮ ᱫᱚ ᱱᱚᱜᱚᱭ ᱮᱦᱚᱵ ᱱᱟ ᱛᱚᱞᱟ ᱠᱚᱠᱚ ᱚᱭ ᱛᱚᱠᱚ ᱜᱤ ᱛᱤ ᱵᱟᱲᱟᱣ ᱠᱟᱫᱟ
ᱦᱚ ᱟᱞᱮ ᱫᱚ ᱮᱠᱫᱚᱢ ᱜᱤᱰᱤ ᱜᱤ ᱵᱟᱝᱟ ᱦᱩᱭ ᱠᱟᱱᱟ ᱮᱠᱫᱚᱢ ᱵᱟᱝᱟᱜ ᱜᱮ ᱫᱟᱜ ᱜᱮ ᱵᱟᱹᱱᱩᱜ ᱫᱚ, ᱟᱞᱮ ᱫᱚ ᱱᱤᱭᱟᱹ ᱠᱚᱨᱮ ᱫᱚ ᱱᱦᱟᱜ ᱦᱟᱲᱟᱢ ᱵᱩᱲᱦᱤ ᱠᱚᱫᱚ ᱠᱚ ᱢᱮᱱᱮᱫ ᱠᱟᱱ ᱛᱟᱞᱮᱭᱟ, ᱪᱮᱫ ᱠᱚᱵᱚᱱ ᱯᱟᱯ ᱱᱟᱠᱷᱟ ᱠᱮᱫ ᱛᱮ? ᱟᱵᱚ ᱥᱮᱫ ᱢᱟ ᱵᱟᱭᱜᱮ ᱡᱚᱨᱚᱭᱮᱫ ᱠᱟᱱ ᱦᱮ ᱯᱟᱯ ᱠᱟᱜ-ᱟ ᱵᱚᱱ ᱡᱟᱹᱱᱤᱡ ᱵᱟᱭ ᱫᱟᱭᱟᱵᱚᱱ ᱠᱟᱱᱟ ᱫᱟᱜ ᱦᱚᱸ ᱵᱟᱭ ᱫᱟᱜ ᱫᱟ ᱟᱨ ᱱᱤᱭᱟᱹ ᱵᱟᱹᱨᱥᱟᱹ ᱨᱮ ᱱᱦᱟᱜ ᱪᱟᱸᱫᱳ ᱵᱚᱸᱜᱟ ᱵᱟᱭ ᱫᱟᱜ ᱟᱢ ᱠᱷᱟᱱ ᱱᱚᱣᱟ ᱢᱟᱨᱥᱟᱞ ᱫᱟᱜ ᱠᱚᱛᱮ ᱟᱨ ᱴᱤᱭᱩᱵᱚᱭᱮᱞ ᱫᱟᱜ ᱠᱚᱛᱮ ᱫᱚ ᱦᱟᱜ ᱚᱝᱠᱟ ᱫᱚ ᱢᱚᱸᱡᱽ ᱫᱚ ᱪᱟᱥ ᱫᱚ ᱦᱩᱭᱩᱜ-ᱟ ᱯᱟᱞᱮ᱾
ᱳ
ᱪᱟᱸᱫᱳᱣᱟᱜ ᱫᱟᱜ ᱫᱚ ᱚᱱᱮ ᱠᱚ ᱢᱮᱱᱟ ᱮᱱᱛᱮ ᱚᱱᱟ ᱫᱚ ᱛᱷᱚᱲᱟ ᱰᱷᱟᱞᱟᱣ ᱫᱟᱜ ᱠᱟᱱᱟ ᱚᱱᱟ ᱠᱚ ᱫᱟᱜ ᱪᱟᱸᱫᱳ ᱫᱟᱜ ᱵᱟᱝᱠᱷᱟᱱ ᱫᱚ ᱢᱚᱡᱽ ᱫᱚ ᱦᱩᱭᱩᱜ-ᱟ?
ᱦᱩᱸ ᱦᱩᱸ ᱦᱳ
ᱚᱱᱮ ᱚᱝᱠᱟ ᱵᱮᱯᱟᱨ ᱛᱮᱞᱮ ᱟᱴᱠᱟᱣ ᱠᱟᱱᱟ ᱟᱫᱚ ᱦᱚᱞᱟ ᱢᱟᱫᱷᱮᱨ ᱱᱦᱟᱜ ᱛᱷᱚᱲᱟ ᱛᱷᱚᱲᱟᱭ ᱫᱟᱜ ᱵᱟᱲᱟ ᱧᱚᱜ ᱞᱮᱫᱟ ᱤᱱᱠᱟᱹ ᱴᱟᱯᱟᱠ ᱴᱟᱯᱤᱠ ᱠᱤᱱᱛᱩ ᱦᱟᱥᱟ ᱦᱚᱸ ᱵᱟᱝ ᱞᱚᱦᱚᱫ ᱞᱮᱱᱟ, ᱛᱟᱞᱮ ᱰᱟᱦᱟᱨ ᱦᱚᱸ ᱵᱟᱝ ᱞᱚᱦᱚᱫ ᱵᱟᱲᱟ ᱞᱮᱱᱟ ᱚᱱᱮ ᱚᱝᱠᱟ ᱫᱟᱜ᱾ ᱪᱮᱜ ᱞᱮᱠᱟ ᱪᱚ ᱦᱮᱡ ᱱᱟ ᱦᱚᱭ ᱢᱮᱥᱟᱞ ᱧᱚᱜ ᱟᱛᱮᱜ ᱛᱟᱵ ᱪᱟᱞᱟᱣ ᱮᱱᱟ ᱟᱨ ᱫᱟᱜ ᱜᱮ ᱵᱟᱹᱱᱩᱜ-ᱟ᱾ ᱚᱱᱮ ᱚᱝᱠᱟ ᱵᱮᱯᱟᱨ᱾
ᱟᱫᱚ ᱚᱱᱛᱮ ᱥᱤᱞᱳ ᱠᱚᱨᱮᱭᱟᱜ ᱚᱥᱩ ᱱᱮ ᱥᱩᱵᱤᱫᱷᱟ ᱵᱟᱪᱩᱜ-ᱟ ᱫᱟᱜ ᱥᱮ ᱢᱚᱴᱚᱨ ᱩᱭᱟᱨ ᱠᱚᱛᱮ?
ᱦᱮᱸ ᱥᱩᱞᱤ ᱥᱮᱞᱳ ᱠᱚᱨᱮᱱᱟᱜ ᱦᱚᱸ ᱢᱮᱱᱟᱜ ᱜᱮᱭᱟ ᱱᱟᱦᱟᱜ, ᱟᱫᱚ ᱛᱟᱹᱜᱤ ᱠᱟᱜ-ᱟ ᱞᱮ ᱵᱚᱞᱮ ᱥᱮᱨᱢᱟ ᱫᱟᱜ ᱜᱮ ᱱᱟᱦᱟᱜ ᱟᱫᱚ ᱥᱮᱞᱚ ᱠᱩᱫᱚ ᱵᱟᱹᱱᱩᱜ-ᱟ ᱱᱤᱛᱚᱜ ᱫᱚ ᱥᱮᱞᱚ ᱞᱮᱠᱟᱱᱟᱜ ᱜᱮ ᱞᱟᱦᱟ ᱫᱚ ᱯᱟᱹᱦᱤᱞ ᱜᱤᱫᱽᱨᱟᱹᱧ ᱛᱟᱦᱮᱸ ᱠᱟᱱ ᱫᱚ ᱥᱮᱞᱚ ᱜᱮ ᱛᱟᱦᱮᱸ ᱠᱟᱱᱟ ᱟᱫᱚ ᱥᱮᱞᱚ ᱫᱚ ᱱᱤᱛᱚᱜ ᱪᱟᱵᱟ ᱞᱮᱠᱟᱣ ᱠᱟᱱᱟ ᱱᱤᱛᱚᱜ ᱫᱚ ᱢᱚᱴᱚᱨ ᱛᱮ ᱱᱟᱦᱟᱜ ᱚᱱᱟ ᱠᱟᱨᱮᱱᱴ ᱨᱮᱱᱟᱜ ᱢᱚᱴᱚᱨ ᱛᱟᱦᱮᱱ ᱠᱟᱱᱟ ᱚᱱᱟ ᱢᱚ ᱴᱚᱨ ᱛᱮ ᱞᱟᱛᱟᱨ ᱠᱷᱚᱱ ᱫᱟᱜ ᱨᱟᱠᱟᱵ ᱦᱩᱭᱩᱜ ᱠᱟᱱᱟ ᱚᱱᱟ ᱛᱮᱜᱮ ᱦᱟᱜ ᱞᱮ ᱪᱟᱥ ᱵᱟᱥᱟ ᱟᱫᱚ ᱟᱹᱰᱤ ᱟᱭᱢᱟ ᱦᱚᱲᱴᱷᱮᱡ ᱠᱷᱚᱡ ᱜᱮ ᱱᱚᱣᱟ ᱟᱡᱚᱢᱚᱜ ᱠᱟᱱᱟ ᱟᱪᱪᱷᱟ ᱵᱚᱱ ᱛᱟᱹᱜᱤ ᱞᱮᱜᱟ ᱠᱟᱜ ᱞᱤᱜᱤ ᱤᱱᱟᱹ ᱯᱟᱸᱪ ᱫᱚᱥ ᱫᱤᱱ ᱵᱷᱤᱛᱨᱤ ᱱᱦᱟᱜ ᱪᱟᱸᱫᱚ ᱡᱩᱫᱤ ᱫᱟᱜ ᱵᱟᱭ ᱡᱟᱹᱲᱤᱭᱟ-ᱟ ᱛᱟᱦᱚᱞᱮ ᱠᱷᱟᱡ ᱫᱚ ᱦᱟᱸᱜ ᱢᱚᱴᱚᱨ ᱠᱚᱛᱮ ᱜᱮᱵᱚᱱ ᱮᱨ ᱟᱯᱷᱚᱨᱟ ᱟᱨ ᱵᱚᱱ ᱛᱟᱹᱜᱤ ᱞᱮᱠᱟ ᱠᱟᱜ ᱞᱮᱜᱮ ᱡᱮᱦᱮᱛᱩ ᱵᱟᱹᱨᱥᱟᱹ ᱢᱟ ᱯᱮ ᱥᱤᱡᱤᱱ ᱠᱟᱱᱟ ᱟᱫᱚ ᱯᱟᱥᱮᱡ ᱛᱷᱚᱲᱟ ᱠᱟᱹᱴᱤᱡ ᱫᱤᱨᱤ ᱧᱚᱜ ᱮ ᱠᱟᱱ ᱟᱭᱢᱟ ᱡᱟᱜᱟ ᱨᱮ ᱟᱸᱡᱚᱢᱚᱜ ᱠᱟᱱᱟ ᱚᱱᱛᱮ ᱢᱟ ᱫᱟᱜ ᱮ ᱠᱟᱱᱟ ᱵᱷᱟᱹᱜᱤ ᱜᱤ ᱛᱩᱯᱩ ᱩᱛᱟᱹᱨᱚᱜ ᱠᱟᱱᱟ ᱠᱷᱮᱛ ᱠᱩ ᱟᱫᱚ ᱧᱮᱞᱚᱜ ᱠᱟᱱᱟ ᱦᱟᱸᱜ ᱪᱮᱫ ᱞᱮᱠᱟ ᱫᱟᱜ ᱫᱟᱭ ᱥᱮ ᱵᱟᱝ ᱟᱨ ᱡᱩᱫᱤ ᱦᱚᱸ ᱵᱟᱭ ᱫᱟᱜ ᱠᱷᱟᱡ ᱫᱚ ᱵᱳᱞᱛᱮᱜ ᱪᱟᱥᱵᱟᱥ ᱫᱚᱢ ᱵᱚᱱᱫᱚ ᱦᱟᱯᱤᱭ ᱜᱮᱭᱟ ᱠᱟᱨᱚᱱ ᱦᱩᱲᱩ ᱫᱚ ᱱᱟᱦᱟᱜ ᱟᱵᱚᱣᱟᱜ ᱯᱟᱹᱦᱤᱞ ᱯᱷᱚᱥᱚᱞ ᱠᱟᱱᱟ ᱟᱨ ᱚᱱᱟ ᱠᱟᱱ ᱜᱮᱢᱟ ᱞᱟᱹᱴᱩᱣᱟᱜ ᱟᱨᱡᱟᱣ ᱞᱟᱹᱜᱤᱫ᱾ ᱟᱫᱚ ᱚᱱᱮ ᱚᱱᱟ ᱠᱷᱟᱹᱛᱤᱨ ᱛᱮ ᱟᱪᱷᱟ ᱯᱟᱸᱪ ᱫᱚᱥ ᱫᱤᱱ ᱵᱚᱱ ᱛᱟᱹᱜᱤ ᱠᱟᱜ ᱞᱮᱜᱮ ᱡᱩᱫᱤ ᱦᱟᱜ ᱵᱟᱭ ᱫᱟᱜᱟ ᱛᱟᱦᱚᱞᱮ ᱠᱷᱟᱱ ᱫᱚ ᱦᱟᱜ ᱚᱱᱟ ᱢᱚᱴᱚᱨ ᱫᱟᱜ ᱛᱮᱜᱮ ᱞᱮ ᱮᱨ ᱟᱯᱷᱚᱨ ᱫᱚᱞᱮ ᱯᱟᱨᱚᱢᱟ᱾
ᱦᱳᱭ ᱦᱳᱭ ᱦᱳᱭ,
ᱚᱱᱮ ᱚᱸᱠᱟ ᱵᱮᱯᱟᱨ,
ᱦᱩᱸ,
ᱟᱫᱚ ᱫᱮᱠᱷᱟ ᱡᱟᱠ ᱪᱟᱸᱫᱳ ᱵᱚᱸᱜᱟ ᱴᱷᱮᱱ ᱦᱤᱨᱞᱟᱹ ᱠᱟᱛᱮᱫ ᱛᱟᱦᱮᱸᱱ ᱦᱩᱭᱩᱜᱼᱟ ᱫᱟᱜᱼᱟ ᱞᱮᱠᱷᱟᱡ ᱜᱮ ᱵᱷᱟᱜᱤ
ᱦᱮᱸ ᱛᱚ ᱟᱵᱚᱣᱟᱜ ᱛᱚ ᱚᱱᱟ ᱪᱟᱥ ᱜᱮ ᱪᱟᱥᱵᱟᱥ ᱜᱮᱛᱚ ᱟᱵᱚᱣᱟᱜ ᱫᱚ ᱞᱟᱹᱴᱩ ᱤᱭᱟᱹ ᱠᱟᱱᱟ, ᱟᱵᱚ ᱫᱚ ᱚᱱᱟ ᱦᱩᱸ ᱟᱵᱚ ᱫᱚ ᱚᱱᱟ ᱨᱮᱜᱮ ᱟᱵᱚ ᱢᱟᱱᱮ ᱠᱟᱹᱢᱤ ᱪᱟᱹᱠᱨᱤ ᱢᱟ ᱥᱮ ᱨᱚᱠᱚᱢ ᱫᱚ ᱠᱚᱨ ᱦᱮᱸ ᱥᱮ᱾
ᱦᱩᱸ ᱦᱩᱸ ᱦᱩᱸ ᱮᱠᱫᱚᱢ ᱮᱠᱫᱚᱢ᱾
ᱟᱫᱚ ᱚᱞᱚᱜ ᱯᱟᱲᱦᱟᱣ ᱦᱚᱸ ᱚᱸᱠᱟ ᱠᱚ ᱫᱷᱮᱭᱟᱱᱟᱜ ᱛᱚᱵᱮ ᱛᱚ ᱚᱞᱚᱜ ᱯᱟᱲᱦᱟᱜ ᱥᱮᱫ ᱦᱚᱸ ᱩᱱᱟᱹᱜ ᱤᱭᱟᱹ ᱵᱟᱹᱪᱩᱜ ᱵᱟᱹᱪᱩᱜ ᱠᱚᱛᱮ ᱚᱱᱮ ᱠᱟᱹᱢᱤ ᱠᱟᱨᱟᱹᱡ ᱠᱟᱹᱢᱤ ᱪᱟᱹᱠᱨᱤ ᱠᱚᱫᱚ ᱪᱮᱠᱟᱛᱮ ᱧᱟᱢᱚᱜᱼᱟ ᱟᱫᱚ ᱚᱱᱟᱛᱮ ᱪᱟᱥᱵᱟᱥ ᱛᱮᱜᱮ ᱟᱫᱚ ᱜᱚᱝᱠᱮ ᱪᱟᱥ ᱵᱟᱥ ᱛᱮᱦᱚᱸ ᱵᱷᱟᱹᱜᱤ ᱜᱮ ᱤᱭᱟᱹᱼᱟ, ᱯᱚᱨᱤᱵᱟᱨ ᱠᱚᱫᱚ ᱟᱹᱥᱩᱞᱚᱜᱼᱟ, ᱵᱟᱝ ᱟᱥᱩᱞ ᱞᱮᱠᱟ ᱫᱚ
ᱦᱩᱸ ᱦᱩᱸ ᱦᱩᱸ, ᱟ
ᱟᱞᱮ ᱥᱮᱫ ᱱᱚᱛᱮ ᱦᱩᱸ ᱦᱩᱸ, ᱦᱮᱸ ᱞᱟᱹᱭ ᱢᱮ?
ᱦᱩᱸ ᱟᱵᱚᱣᱟᱜ ᱫᱚ ᱚᱱᱟ ᱠᱟᱱ ᱜᱮᱭᱟ ᱛᱚ ᱟᱥᱚᱞᱟᱜ ᱫᱚ ᱱᱷᱟᱸᱜ ᱡᱮᱦᱮᱛᱩ ᱡᱩᱢᱤ ᱡᱟᱜᱟ ᱢᱮᱱᱟᱜ ᱛᱟᱵᱩᱱᱟ, ᱚᱠᱚᱭ ᱠᱚᱣᱟᱜ ᱵᱟᱹᱱᱩᱜᱼᱟ ᱱᱷᱟᱸᱜ ᱩᱸᱠᱩ ᱠᱩ ᱞᱟᱹᱜᱤᱫ ᱫᱚ ᱱᱟᱢᱟᱞ ᱠᱟᱹᱢᱤ ᱛᱮ ᱠᱚ ᱮᱦᱚᱵ ᱠᱟᱛᱮᱜ ᱟᱨᱦᱚᱸ ᱟᱭᱢᱟ ᱞᱮᱠᱟᱱᱟᱜᱼᱟ, ᱠᱩ ᱠᱚᱨᱟᱣ ᱫᱟᱲᱮᱭᱟᱜᱼᱟ ᱟᱨ ᱟᱵᱚ ᱫᱚ ᱡᱮᱦᱮᱛ- ᱛᱩ ᱜᱚᱲᱚᱢ ᱵᱤᱫᱟᱹᱞ ᱠᱷᱚᱱ ᱢᱮᱱᱟᱜ ᱛᱟᱵᱩᱱᱟ ᱛᱚ ᱚᱱᱟ ᱨᱮᱜᱮ ᱵᱚᱱ ᱟᱨᱡᱟᱣᱼᱟ ᱥᱮ ᱪᱮᱫ?
ᱦᱩᱸ ᱦᱩᱸ ᱾
ᱦᱮᱸ᱾ ᱟᱨ ᱟᱯᱮ ᱚᱱᱛᱮ ᱱᱟᱠᱷᱟ ᱦᱚᱸ ᱢᱟᱱᱮ ᱢᱚᱴᱟᱢᱩᱴᱤ ᱪᱟᱥᱼᱵᱟᱥ ᱫᱚ ᱮᱛᱮᱜ ᱟᱹᱰᱤ ᱰᱷᱮᱜ ᱜᱮ ᱢᱟᱱᱮ ᱟᱵᱩ ᱥᱟᱱᱛᱟᱲ ᱠᱚᱫᱚ ᱡᱟᱦᱟᱸ ᱛᱤᱱᱟᱹᱜ ᱢᱮᱱᱟᱜ ᱠᱚᱣᱟ ᱯᱟᱥᱮᱡ ᱚᱱᱟ ᱪᱟᱥᱵᱟᱥ ᱩᱯᱚᱨ ᱨᱮᱜᱮ ᱱᱤᱨᱵᱷᱚᱨ ᱫᱚ ᱡᱟᱹᱥᱛᱤ ᱫᱚ ᱵᱟᱝ ᱟᱜ ᱜᱮ?
ᱦᱮᱸ ᱦᱩᱸ, ᱪᱟᱥᱵᱟᱥ᱾
ᱟᱨᱻᱟ ᱦᱚᱲ ᱠᱷᱚᱱ ᱮᱴᱟᱜ ᱡᱟᱹᱛᱼᱟᱜ ᱢᱟ ᱦᱟᱸᱜ ᱚᱸᱠᱟ ᱫᱚ ᱡᱚᱢᱤ ᱡᱟᱜᱟ ᱫᱚ ᱵᱟᱹᱱᱩᱜᱼᱟ ᱛᱚ ᱦᱚᱲᱼᱟᱜ ᱜᱮ ᱰᱷᱤᱨ ᱫᱚ ᱯᱟᱥᱮᱡ ᱢᱮᱱᱟᱜᱼᱟ ᱟᱞᱮ ᱦᱚᱸ ᱱᱚ ᱛᱮᱦᱚᱸ ᱚᱸᱠᱟᱧ ᱧᱮᱞ ᱵᱟᱲᱟᱭᱮᱜ ᱠᱟᱱᱟ᱾ ᱡᱟᱦᱟᱸᱛᱤᱱᱟᱹᱜ ᱜᱮ ᱡᱟᱜᱟ ᱢᱮᱱᱟᱜᱼᱟ ᱟᱨᱦᱚᱸ ᱱᱚᱝᱠᱟ ᱦᱚᱸ ᱧᱮᱞᱚᱜ ᱠᱟᱱᱟ ᱟᱞᱮ ᱱᱚᱣᱟ ᱱᱟᱠᱷᱟ ᱨᱮ ᱦᱚᱲ ᱠᱚᱣᱟᱜ ᱡᱟᱦᱟᱸ ᱛᱤᱱᱟᱹᱜ ᱡᱩᱢᱤ ᱡᱟᱜᱟ ᱢᱮᱱᱟᱜᱼᱟ ᱵᱟᱞᱮ ᱪᱟᱥ ᱪᱟᱵᱟ ᱫᱟᱲᱮᱭᱟᱜ ᱠᱟᱱᱟ ᱟᱫᱚᱢ ᱦᱚᱲ ᱢᱮᱱᱟᱜ ᱠᱚᱣᱟ ᱟᱵᱚ ᱥᱟᱶᱛᱟᱞ ᱠᱚᱨᱮᱱ ᱜᱮ ᱟᱫᱚ ᱩᱸ ᱠᱩ ᱦᱚᱸ ᱱᱚᱝᱠᱟ ᱮᱴᱟᱜ ᱡᱟᱹᱛ ᱠᱚᱦᱚᱸ ᱠᱚ ᱮᱢᱟ ᱵᱟᱲᱟ ᱦᱟᱠᱚ ᱠᱟᱱᱟ ᱱᱷᱟᱸᱜ, ᱡᱟᱦᱟᱸ ᱫᱚ ᱪᱟᱥᱵᱟᱥ ᱵᱟᱲᱟᱭ ᱞᱟᱹᱜᱤᱫ, ᱯᱟᱭᱥᱟ ᱛᱮᱜᱤ ᱵᱟᱝ ᱫᱚ, ᱚᱱᱮ ᱚᱸᱠᱟ ᱵᱮᱯᱟᱨ᱾ ᱟᱹᱰᱤ ᱫᱤᱫᱤ ᱴᱷᱮᱛ ᱛᱚ ᱟᱫᱚ ᱱᱷᱟᱸᱜ ᱪᱟᱥᱼᱮ ᱞᱟᱝᱜᱟᱜ ᱠᱟᱱᱟ ᱵᱩᱱ᱾ ᱞᱟᱝᱜᱟᱜ ᱠᱟᱱ ᱠᱷᱟᱹᱛᱤᱨ ᱛᱮ ᱟᱫᱚ ᱚᱱᱟ ᱫᱚ ᱡᱟᱦᱟᱸᱭ ᱮᱢᱟᱜ